ᱡᱚᱜ
ᱦᱮᱸ ᱡᱚᱦᱟᱨ ᱜᱮ ᱜᱚᱢᱠᱮ
ᱟᱪᱪᱷᱟ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ, ᱟᱹᱵᱤᱱ ᱜᱮ ᱪᱮᱫ ᱞᱮᱠᱟ ᱢᱮᱱᱟᱜ ᱟᱠᱟᱜ ᱵᱤᱱᱟ?
ᱟᱹᱞᱤᱧ ᱦᱚᱸ ᱢᱮᱱᱟᱜ ᱟᱠᱟᱫ ᱞᱤᱧᱟ ᱢᱚᱴᱟᱢᱩᱴᱤ ᱱᱟᱯᱟᱭ ᱵᱟᱲᱟ ᱜᱮ ᱮᱠᱷᱟᱱ
ᱟᱪᱪᱷᱟ ᱟᱪᱪᱷᱟ, ᱛᱟᱦᱚᱞᱮ ᱠᱟᱹᱢᱤ ᱠᱚᱫᱚ ᱪᱮᱫ ᱠᱚ ᱠᱟᱹᱢᱤ ᱦᱩᱭᱩᱜ ᱠᱟᱱᱟ?
ᱟᱨ ᱜᱚᱢᱠᱮ ᱪᱮᱫ ᱞᱤᱧ ᱢᱮᱱᱟ ᱵᱤᱞᱟᱹᱛ ᱫᱤᱥᱚᱢ ᱨᱮᱱᱟᱜ ᱫᱚᱵᱤᱱ ᱵᱟᱲᱟᱭ ᱜᱮᱭᱟ ᱛᱚ ᱱᱚᱱᱛᱮ ᱫᱚ ᱚᱱᱠᱟ ᱜᱟᱱ ᱨᱚᱦᱚᱭ ᱠᱚᱠᱚ ᱪᱟᱞᱟᱜ ᱠᱟᱱᱟ ᱠᱟᱱᱟ ᱦᱮᱸ, ᱟᱨ ᱚᱱᱛᱮ ᱵᱤᱨ ᱫᱤᱥᱚᱢ ᱠᱷᱚᱵᱚᱨ?
ᱵᱤᱨ ᱫᱤᱥᱚᱢ ᱥᱮᱫ ᱱᱚᱛᱮ ᱦᱚᱸ ᱟᱫᱚ ᱦᱟᱯᱮ ᱨᱚᱦᱚᱭ ᱫᱚ ᱟᱹᱣᱨᱤ ᱦᱩᱭᱩᱜᱼᱟ ᱱᱚᱜ-ᱚᱭ ᱛᱚᱞᱟ ᱠᱚ ᱜᱤᱰᱤ ᱵᱟᱲᱟ ᱦᱩᱭ ᱠᱟᱱᱟ ᱱᱚᱜᱼᱚᱭ ᱦᱟᱞᱮ ᱦᱟᱨᱟᱜ ᱠᱟᱱᱟ ᱟᱫᱚ ᱫᱟᱜ ᱜᱮᱛᱚ ᱵᱟᱭ ᱫᱟᱜ ᱜᱮᱼᱟ
ᱟᱪᱪᱷᱟ ᱜᱚᱝᱠᱮ ᱛᱟᱦᱞᱮ ᱚᱱᱛᱮ ᱫᱚ ᱟᱯᱮ ᱫᱤᱥᱚᱢ ᱥᱮᱫ ᱫᱚ ᱛᱟᱦᱞᱮ ᱚᱱᱛᱮ ᱥᱮᱞᱩ ᱠᱚ ᱵᱟ ᱱᱚᱝᱠᱟᱱᱟᱜ ᱡᱟᱦᱟᱸ ᱫᱟᱜ ᱱᱟᱹᱭ ᱠᱚ ᱢᱮᱱᱟᱜᱼᱟ ᱥᱮ ᱵᱟᱹᱱᱩᱜᱼᱟ?
ᱵᱟ ᱵᱟᱝ ᱚᱱᱠᱟ ᱥᱮᱞᱳ ᱠᱚᱫᱚ ᱫᱟᱜ ᱵᱮᱵᱚᱥᱷᱟ ᱫᱚ ᱵᱟᱹᱱᱩᱜᱼᱟ ᱱᱚᱛᱮ ᱫᱚ ᱡᱟ ᱦᱩᱭᱱᱟ ᱥᱮᱨᱢᱟ ᱡᱟᱹᱲᱤ ᱵᱷᱚᱨᱥᱟ ᱜᱮ
ᱦᱚᱸᱜᱼ ᱚᱱᱟ ᱜᱮᱛᱚ ᱟᱹᱰᱤ ᱢᱟᱨᱟᱝ ᱪᱤᱱᱛᱟᱹ ᱨᱮᱱᱟᱜ ᱫᱚ ᱜᱚᱝᱠᱮ ᱦᱮᱸ ᱥᱮ ᱪᱮᱫ, ᱛᱟᱦᱚᱞᱮ ᱜᱚᱢᱠᱮ ᱚᱱᱛᱮ ᱫᱚ ᱚᱠᱟ ᱚᱠᱟ ᱪᱟᱸᱫᱳ ᱯᱮ ᱨᱚᱦᱚᱭ ᱜᱮᱭᱟ?
ᱱᱚᱜᱼᱚᱭ ᱟᱥᱟᱲ ᱵᱚᱸᱜᱟ ᱟᱫᱚ
ᱟᱪᱪᱷᱟ
ᱱᱮᱛᱟᱨ ᱫᱚ ᱱᱚᱜᱼᱚᱭ ᱫᱤᱱ ᱠᱚ ᱯᱚᱞᱚᱢ ᱤᱫᱤᱜ ᱠᱟᱱᱟ ᱟᱥᱟᱲ ᱵᱚᱸᱜᱟ ᱫᱚ ᱪᱟᱵᱟᱭᱱᱟ ᱛᱚ ᱪᱟᱵᱟ ᱦᱤᱡᱩᱜ ᱠᱟᱱᱟ
ᱦᱮᱸ ᱜᱚᱝᱠᱮ ᱱᱚᱜᱼᱚᱭ ᱛᱚ ᱪᱟᱵᱟᱮᱱᱟ ᱵᱮᱥᱤ ᱫᱚ ᱵᱟᱹᱱᱩᱜᱼᱟ ᱮ ᱠᱷᱟᱱ
ᱦᱩᱸ ᱦᱩᱸ
ᱟᱪᱪᱷᱟ ᱟᱪᱪᱷᱟ ᱟᱪᱪᱷᱟ
ᱟᱫᱚ ᱵᱟᱭ ᱫᱟᱜ ᱞᱮᱠᱷᱟᱱ ᱪᱤᱠᱟᱹ ᱫᱟᱲᱮᱭᱟᱜᱼᱟ ᱵᱤᱱ ᱱᱚᱣᱟ ᱫᱚ ᱯᱨᱚᱠᱤᱛᱤ ᱟᱭᱟᱜ ᱱᱤᱭᱚᱢ ᱛᱚ ᱟᱡ ᱛᱤᱨᱮ ᱢᱚᱱᱮᱭᱟᱭ ᱩᱱᱨᱮ ᱫᱟᱜᱟᱭ ᱚᱱᱟ ᱛᱚ ᱟᱨ ᱡᱳᱨ ᱠᱟᱛᱮᱫ ᱫᱚ ᱵᱟᱵᱤᱱ ᱫᱟᱜ ᱚᱪᱚ ᱫᱟᱲᱮᱟᱭᱟ
ᱜᱚᱢᱠᱮ ᱛᱟᱹᱭ ᱨᱮᱦᱚᱸ ᱟᱵᱤᱱ ᱴᱮᱱ ᱠᱤᱱ ᱧᱮᱞ ᱵᱤᱱ ᱛᱟᱹᱭ ᱨᱮᱦᱚᱸ ᱠᱚ ᱞᱟᱹᱭᱟ ᱥᱮ ᱪᱮᱫ ᱫᱤᱥᱚᱢ ᱥᱮᱫ ᱫᱚ ᱫᱟᱨᱮ ᱱᱟᱹᱲᱤ ᱠᱚ ᱢᱮᱱᱟᱜ ᱟᱠᱟᱫᱟ
ᱦᱩᱸ ᱦᱩᱸ ᱟᱫᱚ ᱫᱟᱨᱮ ᱱᱟᱹᱲᱤ ᱢᱮᱱᱟᱜᱼᱟ ᱩᱠᱩᱨ ᱟᱫᱚ ᱱᱮᱛᱟᱨ ᱫᱚ ᱦᱚᱭᱞᱚᱝ ᱦᱚᱸᱛᱚ ᱵᱟᱹᱲᱤᱡ ᱪᱟᱵᱟ ᱟᱠᱟᱱᱟ
ᱦᱮᱸ ᱴᱷᱤᱠ ᱴᱷᱤᱠ ᱚᱱᱟ ᱦᱚᱸ ᱚᱱᱟ ᱦᱚᱸ ᱠᱟᱛᱷᱟ ᱠᱟᱱ ᱜᱮᱭᱟ ᱦᱮᱸ ᱵᱟᱝ
ᱟᱵᱚ ᱡᱟᱦᱟᱸ ᱛᱤᱱᱟᱹᱜ ᱵᱚᱱ ᱩᱱᱱᱚᱛᱤᱭᱮᱫᱟ ᱩᱱᱟᱹᱜ ᱜᱮᱛᱚ ᱟᱨᱚ ᱢᱟᱱᱮ ᱵᱟᱹᱲᱤᱡ ᱫᱟᱵᱚᱱᱟ
ᱛᱟᱦᱚᱞᱮ ᱜᱚᱢᱠᱮ ᱚᱱᱛᱮ ᱫᱟᱨᱮ ᱠᱚ ᱢᱟᱱᱮ ᱫᱟᱨᱮ ᱠᱚᱠᱚ ᱢᱟᱜ ᱮᱫᱟ ᱠᱤ ᱦᱚᱲ ᱠᱚ
ᱦᱮᱸ ᱡᱮᱢᱚᱱ ᱵᱤᱨ ᱠᱚ ᱛᱟᱦᱮᱸ ᱠᱟᱱᱟ ᱟᱫᱚ ᱟᱥᱛᱮ ᱟᱥᱛᱮ ᱚᱱᱟ ᱵᱤᱨ ᱫᱟᱨᱮ ᱦᱚᱸᱳ ᱩᱡᱟᱹᱲ ᱪᱟᱵᱟᱜ ᱠᱟᱱᱟ
ᱥᱟᱹᱨᱤ ᱜᱮ ᱜᱚᱝᱠᱮ ᱦᱚᱸ ᱚᱱᱟ ᱢᱤᱫᱴᱮᱱ ᱮᱢᱚᱱ ᱫᱩᱠ ᱨᱮᱱᱟᱜ ᱠᱟᱛᱷᱟ ᱠᱟᱱᱟ ᱛᱮᱦᱤᱧ ᱡᱟᱦᱟᱸ ᱛᱤᱱᱟᱹᱜ ᱵᱤᱨ ᱠᱚ ᱱᱟᱹᱲᱤ ᱠᱚ ᱡᱚᱛᱚ ᱠᱚ ᱩᱡᱟᱹᱲ ᱤᱫᱤᱭᱮᱫᱟ ᱦᱮᱸ
ᱦᱮᱸ ᱦᱮᱸ
ᱟᱹᱰᱤ ᱫᱤᱱ ᱵᱟᱹᱞᱤᱧ ᱵᱟᱜᱟᱣ ᱟᱠᱟᱱᱟ ᱪᱮᱠᱟ ᱫᱚᱢᱮ ᱠᱚ ᱢᱟᱜ ᱠᱟᱫᱟ ᱥᱮ ᱪᱮᱫ ᱜᱚᱝᱠᱮ
ᱮᱠᱫᱚᱢ ᱢᱟᱱᱮ ᱡᱟᱦᱟᱸ ᱞᱮᱠᱟ ᱦᱟᱹᱲᱭᱟᱹᱲ ᱜᱮ ᱧᱮᱞᱚᱜ ᱛᱟᱦᱮᱸᱫ ᱱᱤᱛᱚᱜ ᱫᱚ ᱟᱫᱚ ᱼᱼ ᱚᱱᱠᱟ ᱫᱚ ᱵᱟᱝ ᱧᱮᱞᱚᱜ ᱠᱟᱱᱟ ᱧᱮᱞ ᱞᱮᱠᱷᱟᱱ ᱢᱚᱱᱮ ᱠᱚ ᱵᱟᱹᱲᱤᱡ ᱩᱛᱟᱹᱨᱚᱜᱼᱟ᱾ ᱚᱱᱠᱟ ᱫᱟᱨᱮ ᱢᱟᱜ ᱦᱩᱭᱩᱜ ᱠᱟᱱᱟ।
ᱢᱟᱥᱮ ᱜᱚᱢᱠᱮ ᱱᱚᱣᱟ ᱫᱚ ᱱᱚᱣᱟ ᱠᱷᱚᱱᱟᱜ ᱫᱩᱠᱷ ᱪᱮᱫ ᱦᱩᱭ ᱫᱟᱲᱮᱭᱟᱜᱼᱟ ᱦᱮᱸ?
ᱦᱩᱸ
ᱛᱟᱦᱟᱞᱮ ᱜᱚᱢᱠᱮ ᱼᱻ ᱞᱟᱦᱟᱛᱮ ᱡᱮᱢᱚᱱ ᱚᱠᱟᱮᱠᱟ ᱢᱟᱨᱟᱜ ᱠᱚᱠᱚ ᱧᱮᱞᱚᱜ ᱛᱟᱦᱮᱸᱫ ᱢᱟᱨᱟᱜ ᱠᱚ ᱛᱟᱹᱨᱩᱵ ᱠᱚ ᱠᱩᱞ ᱠᱚ᱾ ᱥᱮ ᱵᱟᱝ ᱛᱟᱦᱟᱞᱮ ᱱᱮᱛᱟᱨ ᱫᱚ ᱜᱚᱝᱠᱮ ᱢᱮᱱᱟᱜ ᱠᱚᱣᱟ ᱥᱮ ᱵᱟᱝ?
ᱟᱫᱚ ᱵᱟᱝᱜᱮ ᱚᱱᱠᱟ ᱡᱮᱢᱚᱱ ᱢᱟᱨᱟᱜ ᱨᱟᱜ ᱠᱚ ᱟᱸᱡᱚᱢᱚᱜ ᱛᱟᱦᱮᱸ ᱟᱫᱚ ᱱᱮᱛᱟᱨ ᱫᱚ ᱚᱱᱠᱟ ᱪᱮᱫ ᱦᱚᱸ ᱵᱟᱝ ᱟᱸᱡᱚᱢᱚᱜ ᱠᱟᱱᱟ। ᱢᱟᱱᱮ ᱯᱟᱞᱴᱟᱣ ᱪᱟᱵᱟᱣ ᱟᱠᱟᱱᱟ ᱟᱨᱠᱤ ᱫᱟᱨᱮ ᱠᱚ ᱢᱟᱜ ᱠᱷᱟᱹᱛᱤᱨ।
ᱢᱟᱥᱮ ᱜᱚᱢᱠᱮ ᱚᱠᱟ ᱞᱮᱠᱟᱱ ᱯᱚᱨᱤᱥᱛᱷᱤᱛᱤ ᱛᱟᱦᱮᱸ ᱠᱟᱱᱟ ᱛᱮᱦᱮᱧ ᱚᱠᱟ ᱡᱟᱭᱜᱟᱨᱮ ᱦᱮᱡ ᱮᱱᱟ ᱦᱮᱸ?
ᱱᱚᱜᱼᱚᱭ ᱧᱮᱞᱢᱮ ᱫᱟᱨᱮ ᱡᱮᱢᱚᱱ ᱫᱟᱨᱮ ᱵᱤᱨ ᱵᱩᱨᱩ ᱛᱟᱦᱮᱸ ᱠᱟᱱ ᱛᱮ ᱵᱤᱨ ᱠᱷᱚᱱ ᱟᱵᱚ ᱟᱹᱰᱤ ᱠᱤᱪᱷᱩ ᱥᱟᱦᱟᱱ ᱥᱟᱠᱟᱢ ᱵᱚᱱ ᱧᱟᱢᱮᱫ ᱛᱟᱦᱮᱸᱜᱼᱟ। ᱦᱮᱸ ᱥᱮ ᱵᱟᱝ?
ᱦᱮᱸ ᱜᱚᱢᱠᱮ।
ᱛᱟᱨᱯᱚᱨ ᱟᱨᱚ ᱡᱚ ᱵᱤᱞᱤ ᱠᱚ ᱢᱮᱱᱟᱜᱼᱟ ᱟᱨᱚ ᱮᱢᱟᱱ ᱛᱮᱱᱟᱜ ᱠᱚ।
ᱦᱮᱸ
ᱟᱵᱚ ᱵᱤᱨ ᱫᱚ ᱦᱩᱭᱩᱜ ᱠᱟᱱᱟ ᱟᱵᱚᱨᱮᱱ ᱜᱟᱛᱮ ᱞᱮᱠᱟ᱾ ᱱᱤᱛᱚᱜ ᱟᱵᱚ ᱡᱩᱫᱤ ᱵᱤᱨ ᱵᱚᱱ ᱢᱟᱜ ᱩᱡᱟᱹᱲᱟ। ᱟᱵᱚ ᱜᱮᱛᱚ ᱢᱟᱱᱮ ᱚᱱᱟ ᱫᱚ ᱵᱟᱹᱲᱤᱡ ᱵᱚᱱ ᱠᱟᱹᱢᱤᱭᱮᱫᱟ ᱟᱹᱰᱤ ᱵᱟᱹᱲᱤᱡ।
ᱦᱩᱸ ᱦᱩᱸ ᱦᱮᱸ ᱜᱚᱝᱠᱮ। ᱴᱷᱤᱠ ᱴᱷᱤᱠ ᱴᱷᱤᱠ ᱛᱟᱦᱟᱞᱮ ᱜᱚᱢᱠᱮ ᱱᱚᱣᱟ ᱫᱚᱛᱚ ᱵᱤᱥᱟᱞ ᱫᱩᱠᱷ ᱨᱮᱱᱟᱜ ᱠᱟᱛᱷᱟ ᱫᱚ ᱜᱚᱢᱠᱮ ᱦᱮᱸ?
ᱦᱩᱸ
ᱢᱟᱥᱮ ᱚᱠᱟ ᱞᱮᱠᱟᱱ ᱢᱤᱫᱴᱮᱱ ᱯᱚᱨᱤᱥᱛᱷᱤᱛᱤ ᱛᱮᱭᱟᱨᱚᱜ ᱠᱟᱱᱟ ᱦᱮᱸ ᱵᱟᱝ?
ᱦᱳᱭ ᱛᱟᱨᱯᱚᱨ ᱠᱟᱨᱠᱷᱟᱱᱟ ᱠᱚ ᱵᱟᱹᱭᱥᱟᱹᱜ ᱠᱟᱱᱟ ᱢᱟᱱᱮ ᱵᱩᱡᱽ ᱫᱟᱵᱤᱱ? ᱪᱮᱫ ᱞᱮᱠᱟ ᱚᱸᱰᱮ ᱛᱟᱦᱟᱞᱮ ᱱᱚᱰᱮᱱᱟᱜ ᱦᱚᱭᱞᱚᱝ ᱪᱮᱫ ᱞᱮᱠᱟ ᱦᱩᱭᱩᱜᱼᱟ?
ᱴᱷᱤᱠ ᱴᱷᱤᱠ ᱴᱷᱤᱠ ᱟᱪᱪᱷᱟ ᱜᱚᱝᱠᱮ ᱱᱚᱣᱟ ᱞᱟᱦᱟ ᱞᱤᱧ ᱵᱟᱜᱟᱣ ᱩᱱ ᱫᱚ ᱠᱟᱨᱠᱷᱟᱱᱟ ᱠᱚᱫᱚ ᱵᱟᱝ ᱛᱟᱦᱮᱸ ᱠᱟᱱ ᱞᱮᱠᱟᱞᱤᱧ ᱧᱮᱞ ᱫᱟ ᱟᱫᱚ ᱠᱚ ᱵᱟᱹᱭᱥᱟᱹᱣ ᱠᱮᱫᱟ?
ᱦᱮᱸ ᱱᱚᱜᱼᱚᱭ ᱵᱤᱨ ᱵᱟᱨ ᱫᱟᱨᱮ ᱠᱚ ᱢᱟᱜ ᱩᱡᱟᱹᱲ ᱠᱟᱛᱮᱜ ᱟᱫᱚ ᱠᱟᱨᱠᱷᱟᱱᱟ ᱠᱚ ᱵᱟᱹᱭᱥᱟᱹᱣ ᱠᱟᱱᱟ।
ᱢᱟᱥᱮ ᱱᱚᱜᱼᱚᱭ ᱱᱚᱣᱟ ᱚᱠᱟᱞᱮᱠᱟᱱ ᱛᱮᱦᱮᱧ ᱼᱼ ᱛᱮᱦᱮᱧ ᱯᱚᱨᱤᱥᱛᱤᱛᱤ ᱛᱮᱭᱟᱨᱚᱜ ᱠᱟᱱᱟ ᱡᱟᱦᱟᱸ ᱫᱚ ᱢᱟᱥᱮ ᱦᱚᱭᱞᱚᱝ ᱵᱟᱹᱲᱤᱡ ᱨᱮᱱᱟᱜ ᱫᱚ ᱼᱼ ᱜᱚᱢᱠᱮ ᱮᱠᱮᱱ ᱥᱮᱠᱮᱱ ᱟᱵᱚ ᱫᱤᱥᱚᱢ ᱨᱮᱜᱮ ᱛᱮᱦᱮᱧ ᱞᱤᱧ ᱧᱮᱞᱟ ᱼᱼ ᱢᱮᱠᱥᱤᱢᱟᱢ ᱫᱟᱨᱮ ᱫᱚ ᱟᱵᱚ ᱱᱚᱰᱮ ᱜᱮ ᱢᱮᱱᱟᱜ ᱟᱠᱟᱫᱟ ᱛᱟᱦᱟᱞᱮ ᱢᱮᱱᱠᱷᱟᱱ ᱡᱩᱫᱤ ᱛᱮᱦᱮᱧ ᱱᱚᱰᱮ ᱜᱮᱵ ᱪᱟᱵᱟ ᱜᱤᱰᱤ ᱠᱟᱜᱼᱟ ᱛᱟᱦᱟᱞᱮ ᱟᱵᱚᱱ ᱪᱮᱫᱚᱱ ᱥᱦᱟᱣᱫᱟ?
ᱦᱳᱭ ᱦᱳᱭ ᱵᱟᱠᱚ ᱞᱟᱹᱭ ᱠᱮᱫᱟ ᱡᱮ ᱢᱤᱫᱴᱮᱱ ᱫᱟᱨᱮ ᱡᱩᱫᱤᱢ ᱢᱟᱜᱟ ᱟᱢ ᱵᱟᱨᱭᱟ ᱫᱟᱨᱮ ᱨᱚᱦᱚᱭ ᱦᱩᱭᱩᱜ ᱛᱟᱢᱟ ᱠᱤᱱᱛᱩ ᱵᱟᱝ ᱚᱱᱠᱟ ᱛᱚ ᱟᱨ ᱵᱟᱝ ᱦᱩᱭᱩᱜ ᱠᱟᱱᱟ।
ᱴᱷᱤᱠ ᱴᱷᱤᱠ ᱴᱷᱤᱠ ᱴᱷᱤᱠ ᱜᱚᱢᱠᱮ ᱛᱮᱦᱮᱧ ᱧᱮᱞᱚᱜ ᱠᱟᱱ ᱨᱚᱦᱚᱸ ᱛᱚ ᱠᱟᱜᱚᱡᱽ ᱠᱚᱞᱚᱢ ᱨᱮᱜᱮ ᱧᱮᱞᱚᱜ ᱠᱟᱱᱟ।
ᱦᱩᱸ ᱦᱩᱸ
ᱢᱟᱥᱮ ᱜᱚᱢᱠᱮ ᱼᱼ
ᱫᱟᱨᱮ ᱟᱵᱚ ᱱᱤᱛᱚᱜ ᱟᱵᱚ ᱵᱟᱧᱪᱟᱣ ᱫᱚᱨᱠᱟᱨᱚᱜ ᱠᱟᱱᱟ। ᱵᱤᱨᱵᱩᱨᱩ ᱵᱟᱧᱪᱟᱣ ᱫᱚᱨᱠᱟᱨᱚᱜ ᱠᱟᱱᱟ ᱱᱤᱛᱚᱜ।
ᱛᱟᱦᱟᱞᱮ ᱜᱚᱝᱠᱮ ᱟᱵᱤᱱ ᱚᱱᱛᱮ ᱫᱚ ᱡᱮᱦᱮᱛᱩ ᱵᱤᱨ ᱫᱤᱥᱚᱢ ᱨᱮ ᱢᱮᱱᱟᱜ ᱵᱤᱱᱟ ᱛᱟᱦᱟᱞᱮ ᱟᱵᱤᱱ ᱫᱚ ᱦᱚᱭᱛᱳ ᱛᱤᱦᱤᱧ ᱵᱤᱨ ᱠᱚ ᱨᱮᱱᱟᱜ ᱠᱟᱛᱷᱟ ᱼᱼ ᱠᱚᱫᱚ ᱵᱷᱟᱜᱤ ᱜᱮᱵᱤᱱ ᱵᱟᱲᱟᱭᱟ᱾ ᱛᱚ ᱚᱱᱛᱮ ᱪᱮᱫ ᱼᱼ ᱪᱮᱫ ᱠᱚ ᱧᱮᱞᱚᱜ ᱠᱟᱱᱛᱮ ᱡᱟᱦᱟᱸ ᱫᱚ ᱵᱤᱨ ᱟᱰᱤᱴᱟᱜ ᱠᱚᱢ ᱟᱠᱟᱱᱟ ᱜᱚᱢᱠᱮ? ᱚᱠᱟᱞᱮᱠᱟ ᱵᱤᱨ ᱨᱮ ᱼᱼ ᱚᱛᱛᱟᱪᱟᱨ ᱥᱮ ᱛᱮᱦᱮᱧ ᱱᱟᱦᱟᱪᱟᱨ ᱧᱟᱞᱚᱜ ᱠᱟᱱ ᱛᱮ ᱛᱮᱦᱮᱧ ᱵᱤᱨ ᱠᱚᱢᱚᱜ ᱠᱟᱱ ᱛᱟᱵᱚᱱ ᱞᱮᱠᱟ ᱵᱚᱱ ᱢᱚᱱᱮᱭᱮᱫᱟ।
ᱯᱳᱭᱞᱳ ᱠᱟᱛᱷᱟ ᱦᱩᱭᱩᱜ ᱠᱟᱱᱟ ᱱᱚᱜᱼᱚᱭ ᱡᱮᱢᱚᱱ ᱼᱼ ᱫᱟᱨᱮ ᱠᱚ ᱢᱟᱜ ᱮᱫᱟ ᱛᱟᱨᱯᱚᱨ ᱱᱚᱜᱼᱚᱭ ᱡᱟᱦᱟᱸ ᱼᱼ ᱥᱟᱠᱟᱢ ᱠᱚ ᱧᱩᱨᱩᱜ ᱫᱚ ᱡᱚᱠᱷᱚᱱ᱾ ᱫᱟᱨᱮ ᱨᱮᱱᱟᱜ ᱥᱟᱠᱟᱢ ᱠᱚ ᱟᱛᱟᱨ ᱮᱫᱟᱠᱚ ᱛᱟᱦᱟᱞᱮ ᱚᱱᱟ ᱛᱮᱦᱚᱸ ᱫᱟᱨᱮ ᱜᱩᱡᱩᱜ ᱠᱟᱱᱟ। ᱚᱱᱠᱟ ᱠᱟᱛᱮ ᱟᱨᱠᱤ ᱵᱤᱨ ᱢᱟᱱᱮ ᱪᱟᱵᱟᱜ ᱠᱟᱱᱟ ᱟᱨᱠᱤ ᱵᱤᱨ ᱨᱮᱱᱟᱜ ᱫᱟᱨᱮ ᱠᱚ।
ᱢᱟᱥᱮ ᱜᱚᱢᱠᱮ ᱛᱮᱦᱮᱧ ᱚᱠᱟ ᱞᱮᱠᱟᱱ ᱯᱚᱨᱤᱥᱛᱷᱤᱛᱤ ᱛᱮᱭᱟᱨᱚᱜ ᱠᱟᱱᱟ ᱦᱮᱸ?
ᱛᱟᱯᱚᱨ ᱟᱹᱰᱤ ᱦᱚᱲ ᱚᱱᱠᱟ ᱢᱟᱨᱟᱝ ᱢᱟᱨᱟᱝ ᱵᱤᱞᱰᱤᱝ ᱠᱚᱠᱚ ᱵᱮᱱᱟᱣᱮᱫᱼᱟ ᱛᱟᱦᱚᱞᱮ ᱚᱱᱟ ᱠᱷᱟᱹᱛᱤᱨ ᱛᱮ ᱦᱚᱸ ᱵᱤᱨ ᱩᱡᱟᱹᱲᱚᱜ ᱠᱟᱱᱟ ᱱᱤᱛᱚᱜ ᱫᱟᱨᱮ ᱢᱟᱨᱟᱝ ᱢᱟᱨᱟᱝ ᱫᱟᱨᱮ ᱠᱚ ᱢᱟᱜ ᱮᱫᱟ
ᱛᱟᱦᱚᱞᱮ ᱜᱚᱝᱠᱮ ᱱᱚᱣᱟ ᱛᱚ ᱱᱚᱣᱟ ᱛᱚ ᱟᱹᱰᱤ ᱢᱤᱫᱴᱮᱱ ᱟᱹᱰᱤ ᱠᱷᱟᱨᱟᱵ ᱯᱚᱨᱤᱥᱛᱷᱤᱛᱤ
ᱮᱠᱫᱚ ᱟᱰᱤ ᱠᱷᱟᱨᱟᱯ ᱱᱟᱭᱟ ᱫᱚ ᱟᱵᱚ ᱛᱟᱨ ᱯᱚᱨ ᱥᱚᱪᱮᱛᱚᱱ ᱦᱩᱭᱩᱜ ᱛᱟᱵᱚᱱᱟ ᱵᱟᱝᱠᱷᱟᱱ ᱠᱷᱟᱱ ᱫᱚ ᱟᱵᱚ ᱫᱚ ᱟᱹᱰᱤ ᱢᱤᱫᱴᱮᱱ ᱵᱟᱹᱲᱤᱡ ᱰᱟᱦᱟᱨ ᱵᱚᱱ ᱛᱟᱲᱟᱢ ᱮᱫᱟ
ᱴᱷᱤᱠ ᱴᱷᱤᱠ ᱴᱷᱤᱠ ᱟᱨ ᱛᱮᱦᱮᱧ ᱡᱮ ᱱᱚᱣᱟ ᱞᱚᱜᱚᱱ ᱦᱮᱸ ᱞᱟᱹᱭᱵᱤᱱ ᱜᱚᱝᱠᱮ ᱢᱟ
ᱦᱚᱭᱛᱚ ᱵᱟᱵᱚᱱ ᱵᱩᱡ ᱫᱟᱲᱮᱭᱟᱜ ᱠᱟᱱᱟ ᱠᱤᱱᱛᱩ ᱟᱥᱛᱮ ᱟᱥᱛᱮ ᱦᱟᱸᱜ ᱡᱷᱚᱛᱚ ᱵᱚᱱ ᱵᱩᱡᱽ ᱧᱟᱢᱟ ᱡᱚᱠᱷᱚᱱ ᱜᱮ ᱟᱵᱚ ᱪᱮᱛᱟᱱ ᱚᱱᱟ ᱮᱸᱴᱠᱮ ᱴᱚᱬᱮ ᱯᱟᱲᱟᱜᱼᱟ ᱚᱱᱟ ᱨᱮᱱᱟᱜ ᱚᱨᱥᱚᱝ
ᱚᱱᱟ ᱫᱚ ᱴᱷᱤᱠ ᱜᱮ ᱵᱤᱱ ᱢᱮᱱ ᱟᱠᱟᱫᱟ ᱟᱨ ᱛᱮᱦᱤᱧ ᱡᱩᱫᱤ ᱧᱮᱞ ᱵᱤᱱ ᱛᱮᱦᱤᱧ ᱛᱮᱦᱤᱧ ᱡᱩᱫᱤ ᱱᱚᱝᱠᱟᱱ ᱢᱤᱫᱴᱮᱱ ᱯᱚᱨᱤᱥᱛᱷᱤᱛᱤ ᱛᱮᱭᱟᱨᱚᱜᱼᱟ ᱥᱮ ᱫᱟᱨᱟᱭ ᱠᱟᱱ ᱫᱤᱱ ᱨᱮ ᱮᱢᱚᱱ ᱟᱵᱚᱣᱟᱜ ᱟᱹᱰᱤ ᱢᱟᱨᱟᱝ ᱢᱤᱫᱴᱮᱱ ᱟᱹᱞᱤᱧ ᱫᱚ ᱱᱚᱣᱟ ᱞᱤᱧ ᱢᱮᱱᱟ ᱡᱮ ᱛᱮᱦᱮᱧ ᱟᱵᱚ ᱵᱚᱱ ᱵᱮᱵᱚᱦᱟᱨ ᱮᱫᱟ ᱴᱷᱤᱠ ᱜᱮᱭᱟ ᱠᱚᱨᱟᱣᱟᱵᱚᱱ ᱠᱤᱱᱛᱩ ᱫᱟᱨᱟᱭ ᱠᱟᱱ ᱫᱤᱱ ᱨᱮ ᱡᱟᱦᱟᱸᱭ ᱢᱟᱹᱭ ᱵᱟᱹᱵᱩ ᱠᱚ ᱦᱤᱡᱩᱜ ᱠᱟᱱᱟ ᱥᱮ ᱡᱟᱦᱟᱸᱭ ᱯᱚᱼ ᱯᱚᱝᱲᱟ ᱠᱚ ᱦᱤᱡᱩᱜ ᱠᱟᱱᱟ ᱠᱷᱟᱱ ᱱᱩᱠᱩ ᱞᱟᱹᱜᱤᱫ ᱫᱚ ᱥᱟᱨᱮᱡ ᱦᱚᱴᱚ ᱠᱟᱜ ᱦᱩᱭᱩᱜᱼᱟ ᱦᱮᱸ
ᱮᱠᱫᱚᱢ ᱮᱠᱫᱚᱢ
ᱛᱟᱦᱚᱞᱮ ᱟᱢ ᱫᱚ ᱚᱱᱟ ᱜᱮᱢ ᱪᱤᱱᱛᱟᱹ ᱭᱮᱫᱟ ᱫᱟᱨᱟᱭ ᱠᱟᱱ ᱡᱟᱦᱟᱸᱭ ᱯᱚᱼᱯᱚᱝᱲᱟ ᱠᱚ ᱦᱤᱡᱩᱜ ᱩᱱᱠᱩ ᱞᱟᱹᱜᱤᱫ ᱫᱚ ᱵᱟᱢ ᱪᱤᱱᱛᱟᱹ ᱭᱮᱫᱟ ᱱᱚᱣᱟ ᱫᱚ ᱚᱠᱟ ᱞᱮᱠᱟᱱ ᱡᱩᱠᱛᱤ ᱠᱟᱱᱟ ᱦᱮᱸ ᱥᱮ ᱵᱟᱝ ᱜᱚᱢᱠᱮ?
ᱦᱩᱸ ᱦᱩᱸ ᱢᱮᱛᱟᱜ ᱠᱟᱱᱟ ᱱᱤᱛᱚᱜ ᱫᱚ ᱵᱚᱱ ᱥᱚᱨᱚᱠ ᱠᱷᱚᱱ ᱫᱚᱦᱚᱭ ᱦᱩᱭᱩᱜᱼᱟ ᱵᱟᱝᱠᱷᱟᱱ ᱡᱟᱦᱟᱸ ᱮᱠᱫᱚᱢ ᱟᱵᱚ ᱫᱚ ᱵᱟᱡᱟᱨ ᱥᱮᱱᱟᱜ ᱚᱠᱥᱤᱡᱮᱱ ᱟᱨ ᱱᱚᱣᱟ ᱟᱹᱛᱩ ᱫᱤᱥᱚᱢ ᱨᱮᱱᱟᱜ ᱚᱠᱥᱤᱡᱮᱱ ᱫᱚ ᱟᱹᱰᱤ ᱟᱞᱟᱫᱟ ᱜᱮᱭᱟ ᱱᱚᱸᱰᱮ ᱫᱚ ᱯᱤᱭᱚᱨ ᱚᱠᱥᱤᱡᱮᱱ ᱵᱚᱱ ᱧᱟᱢ ᱮᱫᱟ᱾
ᱮᱠᱫᱚᱢ ᱥᱟᱹᱨᱤ ᱠᱟᱛᱷᱟ ᱠᱟᱱᱟ ᱜᱚᱝᱠᱮ ᱦᱩᱸ᱾ ᱟᱞᱤᱧ ᱛᱚ ᱦᱚᱜᱼᱚᱭ ᱛᱚ ᱵᱟᱡᱟᱨ ᱫᱤᱥᱚᱢ ᱟᱹᱞᱤᱧ ᱫᱚ ᱵᱟᱡᱟᱨ ᱫᱤᱥᱚᱢ ᱦᱚᱞᱤᱧ ᱵᱟᱜᱟᱣ ᱟᱠᱟᱱᱟ ᱟᱨ ᱟᱯᱮ ᱥᱮᱫ ᱦᱚᱸ ᱞᱤᱧ ᱵᱟᱜᱟᱣ ᱟᱠᱟᱱᱟ ᱥᱟᱹᱨᱤ ᱠᱟᱛᱷᱟ ᱵᱚᱞᱛᱮ ᱟᱹᱰᱤᱴᱟᱜ ᱟᱹᱰᱤᱴᱟᱜ ᱦᱚᱭᱛᱳ ᱵᱷᱮᱜᱟᱨ ᱞᱤᱧ ᱟᱹᱭᱠᱟᱹᱣ ᱵᱟᱲᱟ ᱟᱠᱟᱫᱟ
ᱦᱮᱸ ᱦᱮᱸ
ᱥᱟᱹᱨᱤ ᱜᱮ ᱜᱚᱢᱠᱮ
ᱛᱟᱦᱚᱞᱮ ᱛᱮᱦᱮᱧ ᱟᱫᱚ ᱱᱚᱣᱟ ᱱᱚᱣᱟ ᱤᱫᱤ ᱠᱟᱛᱮᱫ ᱡᱟᱦᱟᱸᱭ ᱟᱛᱳ ᱨᱮᱱ ᱡᱟᱦᱟᱸᱭ ᱥᱳᱞᱳ ᱟᱱᱟ ᱢᱟᱺᱡᱷᱤ ᱵᱟᱵᱟ ᱠᱚ ᱪᱮᱫ ᱦᱚᱸ ᱵᱟᱠᱚ ᱢᱮᱱ ᱮᱫᱟ?
ᱟᱫᱚ ᱦᱟᱯᱮ ᱦᱟᱸᱜ ᱢᱮᱱ ᱜᱮ ᱦᱩᱭᱩᱜ ᱠᱟᱱᱟ ᱛᱚ ᱟᱫᱚ ᱛᱤᱥᱟᱜ ᱠᱟᱹᱢᱤ ᱦᱚᱨᱟ ᱠᱚ ᱥᱟᱵ ᱮᱫᱟ
ᱟᱨ ᱡᱟᱦᱟᱸ ᱯᱷᱚᱨᱮᱥᱴ ᱜᱟᱨᱰ ᱠᱚ ᱢᱮᱱᱟᱜ ᱠᱚᱣᱟ ᱱᱩᱠᱩ ᱪᱮᱫ ᱠᱚ ᱪᱤᱠᱟᱹ ᱭᱮᱫᱟ ᱱᱩᱠᱩ ᱫᱚ
ᱟᱫᱚ ᱱᱮᱛᱟᱨ ᱫᱚ ᱵᱤᱱ ᱵᱟᱲᱟᱭ ᱜᱮᱫᱟ ᱢᱟᱱᱮ ᱟᱹᱰᱤ ᱡᱚᱛᱚ ᱡᱟᱦᱟᱸ ᱛᱤᱱᱟᱹᱜ ᱢᱮᱱᱟᱜᱼᱟ ᱚᱱᱠᱟ ᱠᱟᱹᱢᱤᱭᱟᱹ ᱠᱚ ᱢᱮᱱᱟᱜ ᱠᱚᱣᱟ ᱡᱚᱛᱚ ᱢᱟᱱᱮ ᱰᱷᱤᱞᱟᱹ ᱢᱮᱭᱟ ᱠᱚ ᱟᱨ ᱠᱤ
ᱢᱟᱥᱮ ᱜᱚᱢᱠᱮ ᱱᱚᱣᱟ ᱱᱩᱠᱩᱣᱟᱜ ᱫᱚ ᱠᱟᱹᱢᱤ ᱠᱟᱱ ᱛᱟᱦᱮᱸ ᱠᱟᱱ ᱛᱟᱠᱚᱣᱟ ᱡᱮ ᱱᱚᱣᱟ ᱠᱚ ᱚᱠᱟᱞᱮᱠᱟ ᱨᱮ ᱡᱚᱛᱚ ᱡᱚᱛᱚᱱ ᱫᱚᱦᱚ ᱦᱩᱭᱩᱜᱼᱟ ᱦᱮᱸ ᱵᱟᱝ
ᱦᱮᱸ ᱦᱮᱸ
ᱴᱷᱤᱠ ᱴᱷᱤᱠ ᱴᱷᱤᱠ ᱴᱷᱤᱠ ᱴᱷᱤᱠ ᱟᱫᱚ ᱟᱞᱤᱧ ᱫᱚᱞᱤᱧ ᱢᱮᱱᱟ ᱡᱮ ᱴᱷᱤᱠ ᱜᱮᱭᱟ ᱟᱫᱚ ᱵᱮᱯᱟᱨ ᱦᱩᱭᱩᱜ ᱠᱟᱱᱟ ᱡᱟᱦᱟᱸᱭ ᱠᱚ ᱢᱟᱜ ᱮᱫᱟ ᱩᱱᱠᱩ ᱫᱚ ᱢᱤᱫᱴᱮᱱ ᱨᱳᱡᱽᱜᱟᱨ ᱮᱢᱟᱣᱟᱫ ᱠᱚᱠᱷᱟᱱ ᱜᱮ ᱛᱚ ᱜᱟᱱᱚᱜᱼᱟ ᱦᱮᱸᱥᱮ ᱜᱚᱝᱠᱮ
ᱦᱮᱸ ᱦᱮᱸ ᱟᱫᱚ ᱪᱮᱫ ᱵᱤᱱ ᱞᱟᱹᱭᱟ ᱵᱤᱨ ᱵᱩᱨᱩ ᱡᱷᱚᱛᱚ ᱩᱡᱟᱹᱲ ᱪᱟᱵᱟᱜ ᱠᱟᱱᱟ ᱢᱚᱱᱮ ᱡᱤᱣᱤ ᱦᱚᱸ ᱠᱷᱟᱨᱟᱯ ᱜᱮ ᱵᱤᱱ ᱵᱩᱡᱷᱟᱹᱣᱟ
ᱥᱟᱹᱨᱤ ᱜᱮ ᱜᱚᱢᱠᱮ ᱱᱚᱣᱟ ᱫᱚ ᱢᱤᱫᱴᱮᱱ ᱟᱹᱰᱤ ᱤᱭᱟᱹ ᱨᱮᱱᱟᱜ ᱠᱟᱛᱷᱟ ᱠᱟᱱ ᱜᱮᱭᱟ ᱦᱮᱸ ᱪᱮᱫ
ᱦᱮᱸ ᱛᱟᱨ ᱯᱚᱨᱮ ᱧᱮᱞ ᱵᱤᱱ ᱵᱤᱨ ᱵᱩᱨᱩ ᱠᱷᱚᱱᱟᱜ ᱡᱟᱦᱟᱸ ᱵᱤᱨ ᱠᱚ ᱢᱮᱱᱟᱜᱼᱟ ᱚᱸᱰᱮ ᱠᱷᱚᱱ ᱟᱵᱚ ᱨᱟᱱ ᱢᱩᱨᱜᱟᱹᱱ ᱨᱮᱵᱚᱱ ᱧᱟᱢ ᱮᱫ ᱛᱟᱦᱮᱱ ᱡᱟᱦᱟᱸ ᱨᱮᱦᱮᱫ ᱠᱚ
ᱴᱷᱤᱠ ᱴᱷᱤᱠ ᱴᱷᱤᱠ ᱦᱮᱸ ᱜᱚᱢᱠᱮ ᱚᱸᱰᱮ ᱠᱷᱚᱱ ᱜᱮᱛᱚ ᱴᱷᱤᱠ ᱴᱷᱤᱠ ᱱᱚᱣᱟ ᱡᱤᱱᱤᱥᱴᱟ ᱵᱩᱡᱷᱟᱹᱣ ᱦᱩᱭᱩᱜᱼᱟ ᱦᱮᱸ ᱵᱟᱝ
ᱦᱮᱸ
ᱟᱨ ᱛᱮᱦᱮᱧ ᱧᱮᱞ ᱵᱤᱱ ᱟᱛᱩ ᱫᱤᱥᱚᱢ ᱨᱮᱱ ᱡᱟᱸᱦᱟᱸᱭ ᱚᱱᱛᱮ ᱟᱵᱚ ᱦᱚᱲ ᱠᱚ ᱢᱮᱱᱟᱜ ᱠᱚᱣᱟ ᱱᱩᱝᱠᱩ ᱫᱚ ᱚᱱᱟ ᱠᱚ ᱠᱷᱚᱱ ᱜᱮᱛᱚ ᱵᱟᱧᱪᱟᱣ ᱠᱟᱛᱮ ᱢᱮᱱᱟᱜ ᱠᱚ ᱢᱟᱨᱮᱵᱤᱱ
ᱦᱩᱸ ᱦᱩᱸ ᱱᱚᱜᱼᱚᱭ ᱡᱮᱢᱚᱱ ᱥᱟᱠᱟᱢ ᱠᱚ ᱦᱮᱡ ᱟᱹᱜᱩ ᱠᱟᱛᱮᱜ ᱯᱟᱛᱲᱟ ᱠᱚ ᱵᱮᱱᱟᱣᱟ ᱚᱱᱟ ᱠᱚ ᱟᱠᱷᱨᱤᱧ ᱠᱟᱛᱮ ᱡᱟᱸᱦᱟᱸ ᱛᱤᱱᱟᱹᱜ ᱜᱮ ᱡᱟ ᱩᱰᱩᱝᱜᱮ ᱨᱚᱡᱽᱜᱟᱨ ᱦᱳᱭᱳᱜ ᱛᱟᱠᱚᱣᱟ
ᱦᱩᱸ ᱦᱩᱸ ᱦᱩᱸ ᱚᱲᱟᱜ ᱥᱚᱝᱥᱟᱨ ᱠᱚ ᱚᱲᱟᱜ ᱥᱚᱝᱥᱟᱨ ᱨᱮᱠᱚ ᱵᱤᱭᱟᱹᱭᱮᱫᱟ ᱟᱠᱚ
ᱢᱟᱱᱮ ᱟᱵᱚᱣᱟᱜ ᱡᱟᱸᱦᱟᱸ ᱡᱤᱭᱚᱱ ᱢᱮᱱᱟᱜ ᱛᱟᱵᱚ ᱵᱤᱨ ᱵᱤᱨ ᱥᱟᱶᱛᱮ ᱡᱚᱯᱲᱟᱣ ᱢᱮᱱᱟᱜ ᱛᱟᱵᱚᱱ ᱟᱛᱩ ᱫᱤᱥᱚᱢ ᱨᱮᱱ ᱦᱚᱲ ᱠᱚᱣᱟᱜ ᱫᱚ
ᱮᱠᱫᱚᱢ ᱜᱚᱝᱠᱮ ᱟᱰᱤ ᱵᱟᱲᱛᱤ ᱠᱟᱭᱛᱮ ᱧᱮᱞᱚᱜᱼᱟ ᱢᱟᱱᱮ ᱟᱵᱚ ᱵᱤᱥᱮᱥ ᱠᱟᱭᱛᱮ ᱟᱵᱚ ᱥᱟᱱᱛᱟᱲ ᱫᱚ ᱟᱨᱦᱚᱸ ᱵᱟᱲᱛᱤ ᱠᱟᱭᱛᱮ ᱧᱮᱞᱚᱜᱼᱟ ᱵᱤᱨ ᱥᱟᱞᱟᱜ ᱡᱚᱯᱲᱟᱣ ᱫᱚ
ᱦᱩᱸ ᱦᱩᱸ
ᱛᱟᱞᱦᱮ ᱫᱮᱭᱟ ᱜᱤᱱ ᱡᱩᱤ ᱱᱚᱝᱠᱟ ᱟᱵᱚᱣᱟᱜ ᱛᱮᱦᱮᱧ ᱠᱚᱠᱚ ᱢᱟᱜ ᱤᱫᱤᱭᱟ ᱥᱮ ᱠᱤᱱᱠᱩ ᱵᱤᱨ ᱠᱚᱠᱚ ᱩᱡᱟᱹᱲ ᱤᱫᱤᱭᱟ ᱛᱟᱦᱞᱮ ᱠᱤᱱᱛᱩᱨ ᱟᱵᱚ ᱦᱚᱸ ᱟᱰᱤ ᱢᱟᱨᱟᱝ ᱢᱤᱫᱟᱝ ᱟᱱᱟᱴ ᱨᱮᱵᱚᱱ ᱯᱟᱲᱟᱜ ᱞᱮᱠᱟ ᱞᱤᱧ ᱟᱹᱭᱠᱟᱹᱣᱟ ᱵᱩᱡᱷᱟᱹᱣᱫᱟ ᱟᱵᱤᱱ ᱪᱮᱠᱟ ᱵᱤᱱ ᱢᱚᱱᱮᱭᱫᱟ
ᱱᱚᱜᱼᱚᱭ ᱛᱚ ᱟᱱᱟᱴ ᱫᱚ ᱧᱮᱞ ᱧᱟᱢᱚᱜ ᱠᱟᱱ ᱜᱮᱭᱟ ᱡᱮᱢᱚᱱ ᱱᱮᱛᱟᱨ ᱡᱟᱸᱦᱟᱸ ᱥᱟᱠᱟᱢ ᱠᱚᱸᱦᱚᱸ ᱵᱟᱝ ᱧᱟᱢᱚᱜ ᱠᱟᱱᱟ ᱚᱱᱮ ᱟᱹᱰᱤ ᱥᱟᱜᱤᱧ ᱵᱤᱨ ᱪᱟᱞᱟᱜ ᱦᱩᱭᱩᱜ ᱠᱟᱱᱟ ᱠᱟᱢ ᱠᱚ ᱟᱹᱜᱩ ᱦᱩᱭᱩᱜ ᱠᱟᱱᱟ ᱛᱟᱯᱚᱨ ᱡᱟᱸᱦᱟᱸ ᱡᱚ ᱵᱤᱞᱤ ᱠᱚ ᱧᱟᱢᱚᱜ ᱛᱟᱦᱮᱸᱫ ᱚᱱᱟ ᱠᱚᱸᱦᱚᱸ ᱟᱫᱚ ᱵᱟᱝ ᱧᱟᱢᱚᱜ ᱠᱟᱱᱟ
ᱟᱪᱪᱷᱟ ᱟᱪᱪᱷᱟ ᱟᱨ ᱡᱟᱸᱦᱟᱸ ᱱᱩᱝᱠᱩ ᱯᱟᱦᱤᱞ ᱡᱟᱸᱦᱟᱸ ᱡᱟᱸᱦᱟᱸ ᱞᱮᱠᱟ ᱪᱮᱬᱮ ᱪᱩᱯᱲᱤ ᱠᱚ ᱧᱮᱞᱚᱜ ᱛᱟᱦᱮᱸ ᱚᱝᱠᱟ ᱠᱚ ᱧᱮᱞᱚᱜ
ᱟᱫᱚ ᱚᱠᱟ ᱞᱮᱠᱟ ᱨᱮᱠᱚ ᱧᱮᱞᱚᱜᱼᱟ ᱫᱟᱨᱮ ᱜᱮᱛᱚ ᱵᱩᱱ ᱢᱟᱜ ᱪᱟᱵᱟᱭᱟᱫᱟ ᱛᱟᱦᱞᱮ ᱪᱮᱬᱮ ᱪᱩᱯᱲᱤ ᱦᱚᱸ ᱫᱚ ᱚᱠᱟᱨᱮ ᱛᱟᱦᱮᱱᱟ ᱩᱱᱠᱩ ᱦᱚᱸᱠᱚ ᱫᱟᱹᱲᱫᱟ ᱚᱸᱰᱮ ᱠᱷᱚᱱᱟᱜ ᱩᱱᱠᱩᱣᱟᱜ ᱥᱚᱝᱠᱷᱟ ᱦᱚᱸ ᱠᱚᱢ ᱪᱟᱵᱟᱣ ᱟᱠᱟᱱᱟ
ᱛᱮᱦᱮᱧ ᱛᱮᱦᱮᱧ ᱧᱮᱞ ᱵᱤᱱ ᱛᱮᱦᱮᱧ ᱴᱟᱣᱩᱱ ᱵᱟᱡᱟᱨ ᱨᱮᱢᱟ ᱱᱚᱣᱟ ᱡᱤᱱᱤᱥ ᱴᱟᱜ ᱵᱟᱝ ᱜᱮ ᱧᱮᱞᱚᱜᱼᱟ ᱪᱮᱬᱮ ᱪᱩᱯᱲᱤ ᱨᱮᱱ ᱪᱮᱞᱮ ᱵᱟ ᱠᱚ ᱧᱮᱞᱚᱜᱼᱟ ᱢᱮᱱᱠᱷᱟᱱ ᱛᱮᱦᱤᱧ ᱵᱤᱨ ᱥᱟᱶ ᱛᱮᱦᱤᱧ ᱟᱛᱳ ᱫᱤᱥᱚᱢ ᱨᱮ ᱛᱮᱦᱮᱧ ᱡᱩᱫᱤ ᱵᱤᱨ ᱦᱚᱵᱚᱱ ᱱᱚᱝᱠᱟ ᱠᱟᱭᱟ ᱛᱟᱦᱞᱮ ᱯᱚᱨᱚᱵᱚᱨᱛᱤ ᱠᱟᱞᱨᱮ ᱪᱮᱫ ᱚᱵᱚᱥᱛᱟ ᱧᱮᱞᱚᱜᱼᱟ ᱢᱟᱱᱮ ᱦᱟᱯᱮᱱ ᱫᱤᱱ ᱞᱤᱧ ᱪᱤᱱᱛᱟᱹᱣᱟᱜ ᱠᱟᱱᱟᱞᱤᱧ ᱱᱤᱛᱚᱜ ᱫᱚ
ᱦᱩᱸ ᱦᱩᱸ ᱮᱠᱫᱚᱢ ᱠᱷᱟᱨᱟᱯ ᱯᱚᱨᱤᱥᱛᱷᱤᱛᱤ ᱪᱮᱫ ᱵᱤᱱ ᱞᱟᱹᱭᱟ
ᱢᱟᱥᱮ ᱜᱚᱝᱠᱮ
ᱛᱟᱞᱦᱮ ᱟᱯᱮ ᱚᱱᱛᱮ ᱡᱟᱸᱦᱟᱸ ᱵᱟᱡᱟᱨ ᱫᱤᱥᱚᱢ ᱚᱱᱛᱮᱱᱟᱜ ᱢᱟᱱᱮ ᱟᱵᱚᱦᱟᱣᱟ ᱠᱚᱫᱚ ᱪᱮᱫ ᱞᱮᱠᱟ ᱟᱹᱵᱤᱱ ᱛᱚ ᱵᱟᱡᱟᱨ ᱥᱮ ᱚᱱᱛᱮ ᱨᱮᱜᱮ ᱥᱟᱦᱟ ᱢᱮᱱᱟᱜ ᱵᱤᱱᱟ ᱛᱟᱞᱦᱮ ᱚᱱᱛᱮᱱᱟᱜ ᱟᱵᱚᱦᱟᱣᱟ ᱠᱚᱫᱚ
ᱜᱚᱝᱠᱮ ᱱᱚᱛᱮ ᱪᱮᱫ ᱞᱤᱧ ᱢᱮᱱᱟ ᱱᱚᱱᱛᱮ ᱢᱟ ᱥᱟᱨᱟᱫᱤᱱ ᱜᱟᱹᱲᱤ ᱜᱷᱚᱲᱟ ᱪᱟᱞᱟᱜᱼᱟ ᱟᱹᱵᱤᱱ ᱡᱩᱫᱤ ᱵᱤᱱ ᱞᱟᱹᱭᱟ ᱥᱟᱨᱟᱫᱤᱱ ᱥᱟᱨᱟᱫᱤᱱ ᱜᱟᱹᱲᱤ ᱜᱷᱚᱲᱟ ᱪᱟᱞᱟᱜᱼᱟ ᱮᱵᱚᱝ ᱱᱚᱱᱛᱮ ᱚᱝᱠᱟ ᱪᱮᱬᱮ ᱪᱩᱯᱲᱤᱪ ᱨᱮᱦᱚᱸ ᱵᱟᱝᱠᱚ ᱧᱮᱞᱚᱜᱼᱟ ᱟᱨ ᱵᱤᱨᱢᱟ ᱵᱟᱝᱜᱮ ᱧᱮᱞᱚᱜ ᱱᱚᱣᱟ ᱥᱩᱨ ᱥᱩᱯᱩᱨ ᱨᱮ ᱵᱟᱝ ᱜᱮ ᱵᱟᱹᱱᱩᱜᱼᱟ ᱥᱚᱵ ᱥᱚ ᱥᱚᱢᱚᱭ ᱜᱟᱹᱰᱤ ᱥᱟᱰᱮ ᱟᱨ ᱦᱚᱨᱚᱱ ᱜᱤᱵᱤᱱ ᱟᱸᱡᱚᱢᱟ ᱢᱮᱱᱠᱷᱟᱱ ᱜᱚᱝᱠᱮ ᱟᱞᱤᱧ ᱧᱮᱞ ᱠᱮᱫᱟ ᱡᱟᱦᱟᱸ ᱱᱚᱰᱮ ᱟᱹᱰᱤ ᱡᱳᱨ ᱯᱚᱞᱭᱩᱥᱚᱱ ᱦᱮᱸ ᱟᱹᱵᱤᱱ ᱡᱩᱫᱤ ᱵᱤᱱ ᱟᱹᱵᱤᱱ ᱡᱩᱫᱤ ᱵᱤᱱ ᱞᱟᱹᱭᱟ ᱟᱹᱞᱤᱧ ᱛᱚ ᱱᱚᱜᱼᱚᱭ ᱫᱤᱞᱞᱤ ᱨᱮ ᱢᱮᱱᱟᱜ ᱞᱤᱧᱟᱹ ᱠᱷᱟᱱ ᱛᱚ ᱱᱚᱸᱰᱮᱱᱟᱜ ᱡᱟᱸᱦᱟᱸ ᱱᱚᱸᱰᱮᱱᱟᱜ ᱡᱟᱦᱟᱸ ᱦᱚᱭ ᱦᱤᱸᱥᱤᱫ ᱥᱟᱹᱨᱤ ᱠᱟ ᱛᱷᱟ ᱞᱟᱹᱭ ᱛᱮᱫᱚ ᱜᱚᱝᱠᱮ ᱟᱹᱰᱤᱴᱟᱜ ᱮᱠᱫᱚᱢ ᱡᱟᱦᱟᱸ ᱫᱚ ᱯᱚᱨᱤᱵᱮᱥ ᱠᱷᱟᱨᱟᱯ ᱠᱷᱟᱨᱟᱯ ᱟᱠᱟᱱᱟ ᱮᱠᱫᱚᱢ ᱦᱮᱸ ᱢᱟᱱᱮ ᱯᱷᱮᱨᱤᱥ ᱦᱟᱣᱟ ᱦᱟᱛᱟᱣ ᱞᱟᱹᱜᱤᱫ ᱛᱮ ᱦᱟᱛᱟᱣ ᱞᱟᱹᱜᱤᱫ ᱛᱮ ᱛᱤᱱᱟᱹᱜ ᱠᱚᱥ ᱴᱚ ᱦᱳᱭᱩᱜᱼᱟ ᱱᱚᱣᱟ ᱫᱚ ᱜᱚᱝᱠᱮ ᱟᱞᱮ ᱡᱟᱦᱟᱸᱭ ᱱᱚᱰᱮ ᱢᱮᱱᱟᱜ ᱞᱮᱭᱟ ᱩᱝᱠᱩ ᱜᱮᱞᱮ ᱟᱞᱮ ᱞᱮ ᱵᱩᱡᱽ ᱮᱫᱟ ᱤᱧ ᱫᱩᱧ ᱢᱚᱱᱮᱭᱟ ᱡᱮ ᱥᱟᱹᱨᱤᱜᱮ ᱟᱯᱮ ᱵᱤᱨ ᱫᱤᱥᱚᱢ ᱨᱮ ᱥᱮ ᱟᱵᱚ ᱫᱤᱥᱚᱢ ᱨᱮ ᱫᱟᱨᱮ ᱫᱚ ᱟᱹᱰᱤ ᱡᱚᱛᱚᱱ ᱫᱚᱦᱚ ᱫᱚᱨᱠᱟᱨᱚᱜ ᱠᱟᱱᱟ
ᱮᱠᱫᱚᱢ ᱮᱠᱫᱚᱢ ᱢᱟᱱᱮ ᱟᱵᱚ ᱵᱤᱨ ᱵᱩᱨᱩ ᱠᱷᱚᱱᱟᱜ ᱟᱨᱚ ᱚᱠᱥᱤᱡᱮᱱ ᱵᱚᱱ ᱧᱟᱢ ᱫᱟᱥᱮ
ᱦᱮᱸ ᱟᱫᱚ ᱵᱮᱯᱟᱨ ᱦᱩᱭᱩᱜ ᱠᱟᱱᱟ ᱜᱚᱝᱠᱮ ᱱᱚᱣᱟ ᱨᱮ ᱥᱤᱠᱷᱱᱟᱹᱛ ᱛᱚ ᱞᱟᱜᱟᱜᱼᱟ ᱦᱮᱸ ᱢᱟᱱᱮ ᱛᱮᱦᱮᱧ ᱫᱟᱨᱮ ᱠᱷᱚᱱ ᱡᱮ ᱱᱚᱣᱟ ᱠᱚᱵᱚᱱ ᱧᱟᱢ ᱮᱫᱟ ᱡᱟᱦᱟᱸᱭ ᱠᱚ ᱢᱟᱜ ᱮᱫᱟ ᱱᱩᱠᱩ ᱫᱚ ᱞᱟᱹᱭ ᱫᱚᱨᱠᱟᱨ ᱠᱟᱱᱟ ᱥᱤᱠᱷᱱᱟᱹᱛ ᱫᱚᱨᱠᱟᱨ ᱛᱟᱠᱚ ᱱᱩᱝ ᱦᱮᱸ ᱥᱮ ᱵᱟ ᱦᱮᱸ ᱟᱨ ᱟᱹᱵᱤᱱ ᱧᱮᱞ ᱵᱤᱱ ᱡᱟᱦᱟᱸᱭ ᱵᱟᱲᱟᱭ ᱧᱚᱜ ᱟᱠᱟᱫᱟ ᱥᱚᱢᱚᱱᱫᱷᱮ ᱩᱱᱤ ᱫᱚ ᱠᱤᱱᱛᱩ ᱱᱚᱝᱠᱟ ᱴᱟᱴᱠᱟ ᱫᱚ ᱵᱟᱭ ᱠᱟᱹᱢᱤ ᱜᱚᱫᱟ ᱢᱟ ᱞᱟᱹᱭ ᱵᱤᱱ
ᱵᱟᱝ ᱵᱟᱝ ᱚᱱᱟ ᱥᱤᱠᱷᱱᱟᱹᱛ ᱫᱚᱨᱠᱟᱨᱚᱜ ᱠᱟᱱᱟ ᱩᱱᱠᱩ ᱵᱩᱡᱷᱟᱹᱣ ᱫᱚᱨᱠᱟᱨᱚᱜ ᱠᱟᱱᱟ ᱡᱮ ᱱᱚᱣᱟ ᱵᱤᱨᱼᱵᱩᱨᱩ ᱢᱟᱜᱠᱟᱛᱮᱜ ᱫᱚ ᱟᱵᱚ ᱟᱵᱚ ᱛᱮᱜᱮ ᱵᱤᱯᱚᱫᱽ ᱵᱚᱱ ᱟᱹᱜᱩ ᱡᱚᱝ ᱠᱟᱱᱟ
ᱮᱠᱫᱚᱢ ᱜᱚᱝᱠᱮ ᱟᱨ ᱥᱤᱠᱷᱱᱟᱹᱛ ᱵᱮᱥᱤ ᱥᱤᱠᱷᱱᱟᱹᱛ ᱟᱹᱵᱤᱱ ᱧᱮᱞ ᱵᱤᱱ ᱜᱚᱝᱠᱮ ᱡᱮᱠᱳᱱᱳ ᱠᱟᱹᱢᱤ ᱨᱮ ᱥᱤᱠᱷᱱᱟᱹᱛ ᱵᱮᱜᱚᱨ ᱪᱮᱫ ᱜᱮ ᱵᱟᱹᱱᱩᱜᱼᱟ ᱦᱮᱸ
ᱦᱮᱸ ᱦᱮᱸ
ᱜᱚᱢᱠᱮ ᱛᱮᱦᱮᱧ ᱧᱮᱞᱚᱜᱼᱟ ᱡᱮ ᱟᱹᱰᱤᱜᱟᱱ ᱥᱟᱶᱛᱟᱨᱮ ᱟᱭᱳ ᱵᱟᱵᱟᱠᱚ ᱢᱮᱱᱟ ᱥᱮ ᱟᱹᱰᱤᱜᱟᱱ ᱱᱚᱝᱠᱟ ᱧᱮᱞᱚᱜᱼᱟ ᱡᱮ ᱚᱞᱚᱜ ᱯᱟᱲᱦᱟᱣ ᱠᱟᱛᱮᱜ ᱪᱮᱫ ᱦᱩᱭᱩᱜᱼᱟ? ᱜᱚᱢᱠᱮ ᱱᱚᱣᱟ ᱨᱮᱱᱟᱜ ᱛᱮᱞᱟᱨᱮ ᱟᱹᱵᱤᱱ ᱠᱩᱞᱤ ᱵᱤᱱ ᱠᱮᱭᱟ ᱪᱮᱫ ᱵᱤᱱ ᱞᱟᱹᱭ ᱠᱟᱜ ᱠᱮᱭᱟ ᱱᱚᱣᱟ ᱨᱮᱱᱟᱜ ᱢᱩᱞ ᱮᱱᱮᱢ ᱫᱚ ᱪᱮᱫ ᱠᱟᱱᱟ ᱚᱞᱚᱜ ᱯᱟᱲᱦᱟᱜ ᱨᱮᱱᱟᱜ ᱪᱮᱫ ᱦᱩᱭᱩᱜᱼᱟ ᱱᱚᱣᱟ ᱪᱤᱠᱠᱟ ᱵᱮᱱ ᱢᱚᱱᱮᱭᱟ ᱡᱮ ᱚᱞᱚᱜ ᱯᱟᱲᱦᱟᱣ ᱠᱟᱛᱮ ᱥᱟᱹᱨᱤᱜᱮ ᱠᱤ ᱢᱟᱱᱮ ᱚᱱᱟᱨᱮ ᱚᱨᱡᱚ ᱢᱮᱱᱟᱜ ᱟᱠᱟᱫᱟ
ᱚᱨᱡᱚ ᱢᱮᱱᱟᱜ ᱠᱟᱫ ᱛᱮᱜᱮ ᱱᱤᱛᱚᱜ ᱵᱚᱱ ᱯᱟᱲᱟᱜ ᱠᱟᱱᱟ ᱠᱟᱨᱚᱱ ᱚᱞᱚᱜ ᱯᱟᱲᱦᱟᱜ ᱡᱚᱫᱤ ᱵᱟᱵᱚᱱ ᱥᱮᱬᱟ ᱟᱵᱚ ᱫᱚ ᱢᱤᱫᱴᱮᱱ ᱧᱩᱛᱟᱹᱛ ᱜᱮᱵᱚᱱ ᱛᱟᱦᱮᱱᱟ ᱠᱩᱸᱧ ᱨᱮᱴᱚ ᱞᱮᱠᱟ ᱢᱤᱫᱴᱟᱱ ᱡᱟᱭᱜᱟ ᱨᱮᱵᱚᱱ ᱛᱟᱦᱮᱱᱟ ᱪᱮᱫ ᱵᱤᱱ ᱞᱟᱹᱭᱟ
ᱮᱠᱫᱚᱢ ᱜᱚᱢᱠᱮ ᱥᱟᱹᱨᱤ ᱠᱟᱛᱷᱟ ᱥᱟᱹᱨᱤ ᱠᱟᱛᱷᱟ ᱮᱠᱫᱚᱢ ᱥᱟᱹᱨᱤ ᱠᱟᱛᱷᱟ ᱠᱟᱱᱟ ᱜᱚᱢᱠᱮ ᱛᱮᱦᱤᱧ ᱡᱩᱫᱤ ᱠᱩᱧᱟᱹᱜ
ᱢᱟᱨᱥᱟᱞ ᱰᱟᱦᱟᱨᱮ ᱩᱫᱩᱜ ᱟᱵᱚᱱᱟ
ᱦᱮᱸ ᱛᱮᱦᱤᱧ ᱚᱞᱚᱜ ᱵᱮᱜᱚᱨ ᱪᱮᱫ ᱜᱮ ᱵᱟᱹᱱᱩᱜᱼᱟ ᱛᱮᱦᱤᱧ ᱟᱛᱳ ᱫᱤᱥᱚᱢ ᱨᱮ ᱡᱟᱦᱟᱸᱭ ᱟᱵᱚ ᱢᱮᱱᱟᱜ ᱟᱠᱟᱫ ᱵᱚᱱᱟ ᱥᱮ ᱟᱹᱞᱤᱧ ᱞᱤᱧ ᱢᱚᱱᱮᱭᱟ ᱥᱟᱱᱟᱢ ᱟᱭᱳᱼᱵᱟᱵᱟ ᱜᱮ ᱠᱤᱱᱛᱩ ᱜᱤᱫᱽᱨᱟᱹ ᱠᱚᱫᱚ ᱚᱞᱚᱜ ᱯᱟᱲᱦᱟᱜ ᱨᱮ ᱠᱩᱞ ᱫᱚᱨᱠᱟᱨ ᱠᱟᱱᱟ
ᱮᱠᱫᱚᱢ ᱮᱠᱫᱚᱢ ᱱᱤᱛᱚᱜ ᱦᱩᱰᱤᱧ ᱠᱷᱚᱱᱟᱜ ᱜᱮ ᱟᱨᱠᱤ
ᱟᱨ ᱧᱮᱞ ᱵᱤᱱ ᱜᱚᱢᱠᱮ ᱜᱤᱫᱽᱨᱟᱹ ᱚᱠᱟ ᱞᱮᱠᱟ ᱵᱤᱱ ᱥᱮᱬᱟᱭᱟ ᱦᱩᱰᱤᱧ ᱠᱷᱚᱱ ᱜᱤᱫᱽᱨᱟᱹ ᱚᱱᱠᱟ ᱜᱮ ᱥᱮᱬᱟᱭᱟ
ᱦᱮᱸ ᱦᱮᱸ
ᱛᱟᱦᱚᱞᱮ ᱟᱹᱞᱤᱧ ᱫᱩᱧ ᱢᱮᱱᱟ ᱡᱷᱚᱛᱚ ᱢᱟᱱᱮ ᱚᱱᱟ ᱥᱮᱫ ᱛᱮ ᱢᱤᱫᱴᱮᱱ ᱞᱟᱭᱚᱝ ᱥᱮᱫ ᱛᱮ ᱥᱮ ᱢᱤᱫᱴᱮᱱ ᱟᱡᱼᱟᱜ ᱟᱪᱟᱨ ᱵᱮᱵᱚᱦᱟᱨ ᱥᱮᱫ ᱛᱮ ᱩᱱᱤ ᱵᱷᱟᱹᱜᱤ ᱴᱷᱤᱠ ᱥᱤᱠᱷᱱᱟᱹᱛ ᱮᱢ ᱞᱟᱹᱠᱛᱤ ᱠᱟᱱᱟ ᱜᱚᱢᱠᱮ ᱟᱹᱵᱤᱱ ᱪᱮᱫ ᱵᱤᱱ ᱢᱚᱱᱮᱭᱟ ᱜᱚᱢᱠᱮ